ᱦᱮᱞᱳ᱾
ᱦᱮᱞᱳ᱾
ᱦᱮᱞᱳ᱾
ᱦᱮᱞᱳ᱾
ᱦᱮᱞᱳ᱾
ᱨᱚᱲ ᱵᱟᱝ ᱟᱸᱡᱚᱢᱚᱜ ᱠᱟᱱ ᱛᱟᱵᱮᱱᱟ ᱜᱚᱢᱠᱮ, ᱦᱮᱞᱳ᱾
ᱦᱮᱞᱳ ᱟᱡᱚᱢᱚᱜ ᱠᱟᱱᱟ?
ᱦᱮᱸ ᱦᱮᱸ ᱱᱤᱛᱚᱜ ᱦᱮᱸ ᱱᱤᱛᱚᱜ ᱟᱸᱡᱚᱢᱚᱜ ᱠᱟᱱᱟ ᱦᱳᱭ᱾
ᱦᱳᱭ ᱦᱳᱭ ᱡᱚᱦᱟᱨ ᱜᱮ ᱜᱚᱢᱠᱮ ᱪᱮᱫ ᱞᱮᱠᱟ ᱢᱮᱱᱟᱜ ᱵᱮᱱᱟ?
ᱟᱪᱪᱷᱟ ᱪᱮᱫ ᱞᱮᱠᱟ ᱦᱮᱸ ᱱᱟᱯᱟᱭ ᱵᱟᱲᱟ ᱜᱮ ᱱᱤᱛ ᱜᱷᱟᱹᱲᱤᱡ ᱛᱮᱫᱚ ᱟᱯᱮ ᱜᱮ?
ᱟᱞᱮ ᱦᱚᱸ ᱱᱤᱛᱚᱜ ᱫᱚ ᱱᱟᱯᱟᱭ ᱵᱟᱲᱟ ᱜᱮ᱾
ᱟᱪᱪᱷᱟ ᱠᱟᱹᱢᱤᱦᱚᱨᱟ ᱠᱚᱫᱚ
ᱠᱟᱢᱤ ᱦᱚᱨᱟ ᱠᱚᱫᱚ ᱪᱟᱞᱟᱜ ᱠᱟᱱ ᱜᱮᱭᱟ ᱟᱹᱣᱨᱤ ᱥᱟᱹᱛ ᱩᱛᱟᱹᱨᱚᱜᱼᱟ ᱫᱟᱜ ᱦᱚᱸ ᱩᱱᱟᱹᱜ ᱮᱠᱴᱟ ᱵᱟᱭ ᱫᱟᱜ ᱟᱠᱟᱫᱟ ᱛᱚ ᱛᱟᱦᱞᱮ ᱢᱤᱰᱤᱭᱟᱢ ᱥᱮᱡ ᱦᱩᱭ ᱟᱠᱟᱱᱟ ᱵᱟᱨᱟᱵᱟᱨᱤ ᱜᱟᱱ ᱦᱩᱭ ᱠᱟᱱᱟ ᱠᱟᱹᱢᱤ ᱦᱟᱸᱜ ᱞᱟᱦᱟ ᱦᱟᱛᱟᱹᱲ ᱠᱟᱱᱟ ᱦᱟᱸᱜ᱾ ᱱᱤᱛᱚᱜ ᱦᱚᱸ ᱵᱟᱠᱤ ᱜᱮᱭᱟ᱾ ᱱᱚᱣᱟ ᱵᱟᱹᱭᱦᱟᱹᱲ ᱛᱮᱫ ᱜᱮ ᱠᱟᱹᱢᱤ ᱪᱟᱞᱟᱣ ᱠᱟᱱᱟ ᱟᱨ ᱱᱚᱣᱟ ᱵᱟᱹᱫᱽ ᱠᱚᱫᱚ ᱵᱟᱹᱠᱤ ᱠᱷᱚᱱ ᱦᱚᱸ ᱵᱟᱹᱠᱤ ᱜᱮᱭᱟ᱾ ᱯᱩᱨᱳ ᱴᱟ ᱜᱮ ᱦᱳᱭ᱾
ᱟᱞᱮ ᱥᱮᱫ ᱫᱚ ᱦᱚᱜᱼᱚᱭ ᱥᱮᱵᱷᱮᱱᱴᱤ ᱯᱟᱨᱥᱮᱱ ᱞᱮᱠᱟ ᱪᱟᱵᱟ ᱦᱮᱡ ᱠᱟᱱᱟ᱾
ᱚᱸ
ᱟᱨ ᱛᱷᱟᱨᱴᱤ ᱯᱟᱨᱥᱮᱱᱴ ᱞᱮᱠᱟ ᱞᱮᱱᱠᱷᱟᱱ ᱜᱮ ᱪᱟᱵᱟᱜᱼᱟ᱾
ᱚ ᱛᱟ ᱢᱮᱱᱫᱟᱞᱤᱧ ᱟᱯᱮ ᱥᱮᱫ ᱫᱚ ᱪᱮᱫ ᱢᱟᱱᱮ ᱚᱝᱠᱟ ᱠᱮᱱᱮᱞ ᱠᱚ ᱢᱮᱱᱟᱜ ᱟᱱ ᱥᱮ ᱢᱤᱱᱤ ᱠᱚᱦᱚᱸ ᱢᱮᱱᱟᱜ ᱜᱮᱭᱟ᱾
ᱵᱟᱝ ᱠᱮᱱᱮᱞ ᱠᱚᱫᱚ ᱟᱞᱮ ᱥᱮᱫ ᱫᱚ ᱵᱟᱹᱱᱩᱜ ᱠᱟ ᱤᱭᱟᱹ ᱠᱚ ᱢᱮᱱᱟᱜᱼᱟ᱾
ᱚ ᱦᱩᱸ ᱟᱞᱮ ᱥᱮᱫ ᱫᱚ ᱚᱱᱠᱟ ᱫᱚ ᱪᱮᱫ ᱦᱚᱸ ᱵᱟᱹᱱᱩᱜᱼᱟ᱾
ᱢᱤᱱᱤ ᱢᱟᱨᱥᱟᱞ ᱠᱚᱦᱚᱸ ᱪᱮᱫ ᱵᱟᱹᱱᱩᱜᱼᱟ᱾
ᱟᱫᱚ ᱫᱟᱜ ᱠᱚᱫᱚ ᱥᱮ ᱩᱱᱠᱩ ᱫᱚ ᱪᱮᱫ ᱫᱟᱜ
ᱩᱸ ᱠᱟᱹᱴᱤᱡ ᱨᱚᱲ ᱠᱟᱴ ᱠᱟᱴ ᱟᱸᱡᱚᱢᱚᱜ ᱠᱟᱱᱟ ᱛᱚ᱾ ᱦᱩᱸ ᱦᱮᱞᱳ᱾
ᱦᱮᱞᱳ ᱜᱚᱝᱠᱮ᱾
ᱦᱟᱞᱳ ᱦᱮᱸ ᱞᱟᱹᱭ ᱵᱮᱱ?
ᱮᱞ
ᱠᱟᱹᱤᱡ ᱠᱟᱴ ᱠᱟᱴ ᱟᱸᱡᱚᱢᱚᱜ ᱠᱟᱱᱟ ᱨᱚᱲ ᱛᱮᱫ ᱦᱮᱞᱳ
ᱱᱤᱛ, ᱦᱮᱸ ᱦᱮᱸ ᱱᱤᱛᱚᱜ
ᱦᱮᱸ᱾
ᱟᱪᱪᱷᱟ ᱵᱟ ᱠᱟᱹᱴᱤᱡ ᱞᱟᱹᱭ ᱛᱟᱞᱟᱝ ᱢᱮᱥᱮ ᱤᱭᱟᱹᱻ ᱪᱮᱫ ᱴᱚᱯᱤᱠ ᱛᱮᱞᱟᱝ ᱜᱟᱞᱢᱟᱨᱟᱣᱟ? ᱪᱚᱯᱤᱠ, ᱴᱚᱯᱤᱠ ᱢᱤᱫᱴᱮᱡ ᱥᱟᱵ ᱦᱳᱭᱩᱜᱼᱟ ᱛᱚ᱾
ᱵᱮᱱ ᱜᱮ ᱟᱵᱮᱱ ᱦᱳᱭ ᱟᱵᱮᱱ ᱞᱟᱹᱭᱵᱮᱱ᱾
ᱟᱹᱞᱤᱧ ᱫᱚ ᱟᱻ ᱟᱪᱪᱷᱟ, ᱟ ᱫᱟᱬᱟᱱ ᱠᱩ ᱵᱮᱱ ᱠᱩᱥᱤᱜ ᱜᱮᱭᱟ?
ᱫᱟᱬᱟᱱ ᱫᱚ ᱢᱟᱱᱮ ᱡᱚᱛᱚ ᱨᱚᱠᱚᱢ ᱫᱟᱬᱟᱱ ᱛᱚ ᱟᱨ ᱵᱟᱝᱞᱤᱧ ᱠᱩᱥᱤᱭᱟᱜᱼᱟ᱾ ᱩᱱᱟᱹᱜ ᱫᱚ ᱱᱚᱜᱼ ᱱᱚᱣᱟ ᱵᱚᱞ ᱠᱷᱮᱞ ᱠᱚ ᱪᱟᱞᱟᱜ ᱜᱮ ᱦᱩᱭᱩᱜᱼᱟ᱾ᱱᱚᱜ ᱱᱟ ᱠᱚᱫᱚ ᱠᱟᱴᱤᱡ ᱞᱤᱧ ᱠᱩᱥᱤᱭᱟᱜ ᱠᱟᱱ ᱱᱚᱣᱟ ᱫᱚ ᱪᱟᱞᱟᱜ ᱫᱚ᱾
ᱴᱩᱨ ᱴᱩᱨ ᱞᱚᱢᱵᱟ ᱴᱩᱨ ᱥᱟᱵ ᱠᱟᱜ ᱵᱮᱱ ᱡᱟᱦᱟᱸ ᱥᱮᱫ ᱫᱟᱬᱟᱱ ᱵᱮᱱ ᱥᱟᱱ ᱠᱟᱱᱟ
ᱦᱮᱸ᱾ ᱥᱮ ᱚᱱᱠᱟ ᱫᱚ ᱥᱮᱱ ᱵᱟᱲᱟ ᱦᱩᱭᱩᱜ ᱜᱮᱭᱟ, ᱢᱟᱡᱷᱮ ᱢᱟᱚᱫᱽᱷᱮ ᱩᱱᱟᱹᱜᱴᱟ ᱫᱚ ᱵᱟᱝ ᱪᱟᱞᱟᱜ ᱦᱩᱭᱩᱜᱼᱟ᱾ ᱛᱚ ᱠᱟᱨᱚᱱ ᱯᱚᱭᱥᱟ ᱯᱟᱹᱛᱤ ᱨᱮᱱᱟᱜ ᱵᱮᱯᱟᱨ ᱛᱟᱦᱮᱸᱱᱟ ᱟᱫᱚ ᱚᱱᱟ ᱦᱚᱛᱮᱡ ᱛᱮ ᱩᱱᱟᱹᱜ ᱴᱟᱜ ᱫᱚ ᱵᱟᱝ ᱥᱮᱱ ᱵᱟᱲᱟᱭ, ᱤᱪᱪᱷᱟᱹ ᱫᱚ ᱢᱮᱱᱟᱜ ᱜᱮᱭᱟ
ᱚᱠᱟ ᱠᱩ ᱡᱟᱭᱜᱟ ᱵᱮᱱ ᱥᱮᱱ ᱵᱟᱲᱟᱣ ᱠᱟᱱᱟ ᱚᱱᱟ ᱠᱩ ᱠᱟᱹᱴᱤᱡ ᱞᱮᱭ ᱛᱟᱞᱟᱝ ᱢᱮ?
ᱱᱚᱰᱮ ᱫᱚ ᱚᱱᱠᱟ ᱫᱚ ᱱᱟᱜ ᱱᱚᱜᱼᱚᱭ ᱟᱞᱮ ᱡᱮᱢᱚᱱ ᱟᱞᱮ ᱫᱚ ᱱᱚᱰᱮ ᱟᱡᱚᱫᱤᱭᱟᱹ ᱢᱤᱫᱴᱤᱡ ᱚᱱᱠᱟ ᱧᱚᱜ ᱡᱟᱭᱜᱟ ᱢᱮᱱᱟᱜ ᱟᱱ ᱟᱡᱚᱫᱤᱭᱟᱹ ᱟᱨ ᱡᱟᱦᱟᱸ ᱚᱡᱳᱫᱽᱫᱷᱟ ᱠᱚ ᱢᱮᱱ ᱱᱟ ᱱᱚᱣᱟ ᱠᱳᱞᱠᱟᱛᱟ ᱠᱚᱨᱮ ᱫᱟᱬᱟ ᱵᱟᱲᱟ ᱦᱩᱭ ᱠᱟᱱᱟ, ᱦᱳᱭ ᱠᱳᱞᱠᱟᱛᱟ ᱱᱚᱜᱼᱱᱟ ᱦᱩᱸᱻ ᱢᱟᱞ ᱢᱟᱞᱫᱟ ᱥᱮᱫ ᱥᱮᱱ ᱦᱩᱭ ᱠᱟᱱᱟ, ᱢᱟᱱᱮ ᱫᱚᱠᱠᱷᱤᱱ ᱫᱤᱱᱟᱡᱽᱯᱩᱨ, ᱵᱤᱨᱵᱷᱩᱢ, ᱱᱚᱜ-ᱱᱟ ᱠᱚᱨᱮ ᱫᱟᱬᱟ ᱢᱟᱞᱫᱟ ᱫᱚᱻ ᱢᱟᱞᱫᱟ ᱫᱚ ᱦᱟᱱᱮ ᱱᱟᱜ ᱤᱭᱟᱹ ᱪᱮᱫ ᱠᱚ ᱢᱮᱱᱟ ᱚᱱᱟ ᱡᱟᱭᱜᱟ ᱧᱩᱛᱩᱢ ᱞᱤᱧ ᱦᱤᱲᱤᱧ ᱠᱮᱫᱟ, ᱩᱸᱻ
ᱟᱨ ᱫᱩᱠᱷ ᱠᱷᱤᱱ ᱫᱤᱱᱟᱡ
ᱫᱚᱠᱠᱷᱤᱱ ᱫᱤᱱᱟᱡᱽᱯᱩᱨ ᱚᱱᱮ ᱚᱱᱟ ᱪᱮᱫ ᱡᱮ ᱡᱮ ᱠᱚ ᱢᱮᱱᱟ ᱦᱟᱯᱮ ᱜᱚᱝᱜᱟᱨᱟᱢᱯᱩᱨ,
ᱜᱚᱝᱜᱟᱨᱟᱢᱯᱩᱨ ᱟᱪᱪᱷᱟ ᱟᱨ ᱪᱮᱫ ᱵᱟᱠᱷᱨᱟ ᱛᱮ?
ᱦᱳᱭ ᱠᱷᱮᱞ ᱵᱟᱠᱷᱨᱟ ᱵᱟᱠᱷᱨᱟ ᱛᱮᱜᱮ ᱥᱮᱱ ᱮᱱᱟᱢ ᱵᱟ ᱞᱟᱹᱴᱩ ᱥᱴᱮᱰᱤᱭᱟᱢ ᱨᱮᱫᱚ ᱮᱢᱱᱤ ᱤᱭᱟᱹ ᱜᱮ ᱢᱟᱱᱮ ᱠᱷᱮᱯ ᱜᱟᱛᱮᱜ ᱠᱚᱜᱮ᱾ ᱮᱢᱱᱤ ᱥᱮᱱ ᱦᱩᱭ ᱞᱮᱱᱟ ᱚᱸᱰᱮ ᱫᱚ ᱦᱳᱭ, ᱢᱟᱱᱮ ᱚᱸᱰᱮ ᱫᱚ ᱚᱱᱮ ᱚᱸᱰᱮ
ᱠᱷᱟ ᱵᱮᱱ ᱦᱮᱡ ᱠᱟᱱᱟ ᱥᱮ
ᱩᱱᱟᱹᱜ ᱮᱠᱴᱟ ᱫᱚ ᱵᱟᱹᱞᱤᱧ ᱵᱟᱲᱟᱭᱟ ᱢᱟᱱᱮ ᱩᱱᱟᱹᱜ ᱫᱚ ᱦᱟᱸᱜ ᱢᱟᱱᱮ ᱤᱭᱟᱹ ᱠᱚᱫᱚ᱾ ᱚᱱᱮ ᱢᱤᱫᱴᱤᱡ ᱜᱟᱛᱮ ᱜᱤᱫᱟᱹᱨᱮ ᱛᱟᱦᱮᱸ ᱠᱟᱱᱟᱭ ᱛᱚ ᱛᱟᱦᱚᱞᱮ ᱩᱱᱤ ᱥᱟᱞᱟᱜ ᱜᱮ ᱥᱮᱱ ᱦᱩᱭ ᱞᱮᱱᱟ ᱢᱟᱱᱮ ᱚᱸᱰᱮ ᱨᱮᱱ ᱜᱮ᱾ ᱛᱟᱦᱞᱮ ᱟᱠᱚ ᱚᱱᱛᱮ ᱨᱮᱜᱮ ᱦᱩᱭ ᱵᱟᱲᱟ ᱞᱮᱱᱟ ᱛᱟᱦᱞᱮ ᱢᱤᱫ ᱥᱚᱯᱛᱟᱦᱚ ᱜᱟᱱ ᱚᱱᱛᱮ ᱨᱮ ᱛᱟᱦᱮᱸ ᱦᱩᱭ ᱞᱮᱱᱟ᱾
ᱟᱪᱪᱷᱟ ᱜᱚᱝᱜᱟᱨᱟᱢᱯᱩᱨ ᱵᱮᱱ ᱦᱮᱡ ᱞᱮᱱᱟ ᱟᱫᱚ ᱫᱚᱠᱠᱷᱤᱱ ᱫᱤᱱᱟᱡᱽᱯᱩᱨ, ᱜᱚᱝᱜᱟᱨᱟᱢ ᱯᱩᱨ ᱨᱮ ᱟᱵᱮᱱ ᱮᱸ ᱚᱠᱟᱴᱟᱜ ᱵᱮᱥ ᱵᱮᱱ ᱵᱩᱡᱷᱟᱹᱣ ᱠᱟᱫᱟ?
ᱚᱸᱰᱮ ᱥᱮᱱ ᱦᱩᱭ ᱞᱮᱱᱟ ᱚᱸᱰᱮ ᱥᱮᱱ ᱦᱩᱭ ᱠᱟᱛᱮᱫ ᱚᱱᱛᱮᱱᱟᱜ ᱫᱚ ᱪᱮᱫ ᱞᱮᱠᱟᱞᱤᱧ ᱢᱮᱱᱟ ᱟᱞᱮ ᱥᱮᱫ ᱫᱚ ᱢᱟᱱᱮ ᱚᱱᱛᱮ ᱟᱞᱮ ᱥᱮᱫ ᱠᱷᱚᱱᱟᱜ ᱚᱱᱛᱮ ᱫᱚᱞᱤᱧ ᱧᱮᱞ ᱠᱮᱫᱟ ᱠᱟᱹᱴᱤᱡ, ᱢᱟᱱᱮ ᱮᱠᱟᱠᱤᱛᱛᱚ ᱵᱷᱟᱵᱽ ᱧᱚᱜ ᱞᱤᱧ ᱵᱩᱡᱷᱟᱹᱣ ᱠᱮᱫᱟ ᱢᱟᱱᱮ ᱚᱲᱟᱜ ᱠᱚ ᱚᱲᱟᱜ ᱫᱩᱣᱟᱹᱨ ᱠᱚ ᱧᱮᱞ ᱛᱮᱦᱚᱸ ᱢᱟᱱᱮ ᱟᱞᱮ ᱥᱮᱫ ᱫᱚ ᱠᱟᱹᱴᱤᱡ ᱚᱲᱟᱜ ᱫᱩᱣᱟᱹᱨ ᱠᱟᱹᱴᱤᱡ ᱞᱟᱹᱴᱩ ᱥᱟᱹᱦᱤᱡ ᱦᱳᱞ ᱠᱷᱟᱹᱞ ᱚᱲᱟᱜ ᱫᱩᱣᱟᱹᱨ, ᱚᱱᱛᱮ ᱫᱚᱞᱤᱧ ᱧᱮᱞ ᱠᱮᱫᱟ ᱠᱟᱹᱴᱤᱡ ᱪᱷᱳᱴᱳ ᱠᱷᱟᱴᱳ ᱚᱲᱟᱜ ᱫᱩᱣᱟᱹᱨ ᱛᱟᱠᱚ ᱦᱮᱸ, ᱢᱟᱱᱮ ᱠᱟᱹᱴᱤᱡ ᱯᱨᱚᱛᱷᱚᱢ ᱯᱨᱚᱛᱷᱚᱢ ᱫᱚ ᱠᱟᱹᱴᱤᱡ ᱫᱚᱵᱮᱱ ᱵᱩᱡ ᱜᱮᱭᱟ ᱛᱚ ᱢᱟᱱᱮ ᱮᱴᱟᱜ ᱨᱚᱠᱚᱢ ᱥᱟᱹᱦᱤᱡ ᱵᱩᱡᱩᱜ-ᱟ᱾ ᱡᱮ ᱱᱚᱝᱠᱟ ᱡᱟᱭᱜᱟ ᱨᱮ ᱪᱤᱠᱟᱹ ᱛᱮᱠᱚ ᱛᱟᱦᱮᱸᱱᱟ ᱱᱩᱠᱩ ᱦᱚᱲ ᱟᱹᱛᱷᱟᱹᱱ ᱟᱹᱛᱷᱟᱹᱱ ᱡᱟᱭᱜᱟ ᱨᱮᱞᱤᱧ ᱧᱮᱞ ᱠᱮᱫ ᱛᱟᱠᱚ ᱚᱲᱟᱜ ᱠᱚ ᱱᱚᱜᱼᱚ ᱱᱚᱝᱠᱟ ᱟᱹᱛᱷᱟᱹᱱ ᱢᱟᱱᱮ ᱛᱟᱞᱮ ᱛᱮᱠᱚ ᱜᱷᱮᱨᱟᱣ ᱠᱟᱫᱟ ᱚᱠᱚᱭ ᱢᱟᱜ ᱛᱮᱠᱚ ᱜᱷᱮᱨᱟᱣ ᱠᱟᱫᱟ, ᱢᱟᱱᱮ ᱚᱠᱚᱭᱟᱜ ᱪᱮᱫ ᱢᱤᱫᱴᱤᱡ ᱵᱟᱵᱮᱱ ᱵᱩᱡᱷᱟᱹᱣ ᱫᱟᱲᱮᱭᱟᱜ-ᱟ ᱟᱨ ᱢᱤᱫᱴᱤᱡ ᱡᱟᱭᱜᱟ ᱞᱤᱧ ᱥᱮᱱᱮᱱ ᱛᱟ ᱠᱚ ᱚᱱᱮ ᱚᱸᱰᱮ ᱪᱮᱫ ᱞᱮᱠᱟ ᱦᱟᱸᱜ ᱢᱤᱫᱴᱤᱡ ᱢᱟᱱᱮ ᱛᱷᱚᱢᱵᱤ ᱢᱮᱱᱟᱜ ᱟᱱ ᱦᱮᱸ, ᱚᱱᱟ ᱢᱟᱱᱮ ᱦᱟᱲᱩᱵ ᱛᱮ ᱵᱟᱝ ᱯᱩᱨᱟᱹᱜ ᱠᱟᱱᱟ ᱦᱮᱸ, ᱟᱨ ᱚᱠᱚᱭ ᱠᱚᱫᱚ ᱠᱚ ᱴᱷᱤᱠ ᱠᱚ ᱯᱩᱨᱟᱹᱣ ᱫᱟ, ᱡᱚᱛᱚ ᱦᱚᱲᱟᱜ ᱢᱟᱱᱮ ᱪᱮᱫ ᱞᱮᱠᱟ ᱡᱮ ᱚᱱᱮ ᱩᱱᱤ ᱩᱱᱤᱴᱟᱜ ᱢᱟᱱᱮ ᱜᱟᱛᱮ ᱜᱤᱫᱽᱨᱟᱹ ᱞᱟᱹᱭᱟᱫ ᱞᱤᱧᱟ ᱦᱮᱸ, ᱢᱤᱫᱴᱮᱱ ᱯᱩᱱᱭᱟᱹ ᱯᱤᱞᱟᱨ ᱢᱮᱱᱟᱜ ᱟᱱ ᱠᱤᱱᱛᱩ ᱚᱠᱟᱴᱟᱜ ᱯᱤᱞᱟᱨ ᱡᱮ ᱢᱤ ᱴᱤᱡ ᱫᱚ ᱦᱟᱹᱲᱩᱵ ᱛᱮ ᱵᱟᱝ ᱯᱩᱨᱟᱹᱜ ᱠᱟᱱᱟ ᱵᱟᱹᱠᱤ ᱫᱚ ᱡᱚᱛᱚ ᱠᱚ ᱢᱮᱱᱟ ᱥᱚᱢᱟᱱ ᱜᱮᱭᱟ᱾ ᱠᱤᱱᱛᱩ ᱢᱤᱫᱴᱤᱡ ᱫᱚ ᱵᱟᱵᱮᱱ ᱯᱩᱨᱟᱣ ᱫᱟᱲᱮᱭᱟᱜᱼᱟ᱾ ᱟᱫᱚ ᱚᱱᱟ ᱨᱮᱱᱟᱜ ᱤᱛᱤᱦᱟᱥ ᱡᱮ ᱢᱮ ᱞᱟᱹᱭ ᱤᱛᱤᱦᱟᱥ ᱦᱚᱭ ᱞᱟᱹᱭᱟᱫ ᱞᱮᱜᱮᱭᱟ, ᱦᱮᱸᱻ
ᱚᱸᱰᱮ ᱫᱚᱠᱚ ᱞᱟᱹᱭᱼᱟ ᱚᱸᱰᱮ ᱠᱷᱟᱡ ᱠᱟᱹᱴᱤᱡ, ᱠᱟᱹᱴᱤᱡ ᱞᱤᱧ ᱞᱟᱹᱭ ᱠᱟᱜ ᱞᱮᱜᱮ ᱦᱳᱭ᱾ ᱚᱱᱟ ᱡᱟᱜᱟ ᱫᱚᱵᱮᱱ, ᱚᱱᱟ ᱡᱟᱜᱟ ᱫᱚᱵᱮᱱ ᱥᱮᱱ ᱞᱮᱱᱟ ᱥᱤᱯ ᱵᱟᱹᱲᱤ ᱠᱚ ᱢᱮᱛᱟᱜᱼᱟ᱾
ᱚ ᱦᱮᱸ ᱦᱮᱸ ᱥᱤᱵᱽ ᱵᱟᱹᱲᱤ, ᱦᱮᱸ ᱥᱤᱵᱽ ᱵᱟᱹᱲᱤ, ᱚᱱᱮ ᱚᱰᱮ ᱥᱤᱵᱽ ᱵᱟᱹᱲᱤ ᱢᱟᱴᱼᱼ ᱢᱮᱱᱟᱜ ᱵᱟᱹᱱᱩᱜ ᱟᱱ ᱥᱮ᱾
ᱦᱮᱸ, ᱦᱮᱸ, ᱦᱮᱸ ᱢᱤᱥᱚᱱ ᱟᱲᱮ ᱨᱮᱜᱮ ᱢᱤᱫᱴᱮᱱ ᱢᱮᱱᱟᱜᱼᱟ᱾
ᱞᱟᱹᱭ ᱵᱮᱱ᱾ ᱦᱚᱜ ᱦᱳᱭ, ᱦᱳᱭ, ᱦᱳᱭ᱾
ᱟᱫᱚ ᱚᱱᱟ ᱡᱟᱜᱟ ᱫᱚ ᱦᱩᱭᱩᱜ ᱠᱟᱱᱟᱼᱼ ᱞᱟᱦᱟᱜ, ᱥᱮᱫᱟᱭ ᱨᱮ ᱨᱟᱡᱟ ᱩᱱᱠᱩ ᱨᱟᱡᱟ ᱠᱚ ᱛᱟᱦᱮᱸ ᱠᱟᱱᱟ ᱥᱮ᱾
ᱦᱳᱭ
ᱟᱫᱚ ᱚᱱᱟ ᱨᱟᱡᱟ ᱩᱱᱠᱩ ᱠᱩ, ᱩᱱᱠᱩ ᱠᱚᱨᱮᱱ ᱜᱤᱫᱽᱨᱟᱹ ᱯᱤᱫᱽᱨᱟᱹ ᱡᱟ ᱢᱮᱱᱟᱜ ᱠᱚᱣᱟ ᱵᱚᱞᱮᱼᱼ ᱟᱠᱩ ᱜᱩᱥᱴᱤ ᱯᱩᱥᱴᱤ ᱡᱟ ᱢᱮᱱᱟᱜ ᱠᱚᱣᱟ᱾
ᱚᱸᱰᱮ ᱚᱱᱟ ᱡᱟᱭᱜᱟ ᱨᱮᱠᱚ ᱵᱟᱯᱞᱟᱜ ᱠᱟᱱ ᱛᱟᱦᱮᱱᱟ᱾ ᱚᱱᱟ ᱫᱚᱼᱼ ᱢᱟᱰᱣᱟ ᱞᱟᱛᱟᱨ ᱛᱟᱠᱚᱣᱟ᱾
ᱚ
ᱚᱱᱟ ᱛᱮᱜᱮ ᱯᱩᱱᱭᱟ ᱠᱷᱩᱱᱴᱤ ᱫᱚ᱾
ᱚ
ᱵᱩᱡᱷᱟᱹᱣ ᱠᱮᱜᱟ ᱵᱮᱱ, ᱟᱨ ᱢᱤᱫᱴᱮᱡ ᱡᱟᱦᱟᱸ ᱫᱚᱵᱮᱱ ᱞᱟᱹᱭᱮᱫᱼᱼ ᱠᱟᱱ ᱾ ᱢᱤᱫᱴᱮᱡ ᱡᱟᱦᱟᱸ ᱫᱚᱵᱮᱱ ᱞᱟᱹᱭᱮᱫ ᱠᱟᱱ ᱡᱮ, ᱵᱟᱠᱚ ᱯᱩᱨᱟᱹᱣ ᱠᱟᱱᱼᱼ ᱯᱩᱨᱟᱹᱣ ᱫᱟᱲᱮᱭᱟᱜ ᱠᱟᱱᱟ ᱥᱮ ᱵᱟᱵᱚᱱ ᱯᱩᱨᱟᱹᱣ ᱫᱟᱲᱮᱭᱟᱜ ᱠᱟᱱᱟ᱾ ᱡᱚᱛᱚ ᱯᱮᱭᱟ ᱫᱚ ᱢᱮᱱᱟᱜᱼᱟ ᱯᱮᱭᱟ ᱵᱚᱱ ᱯᱩᱨᱟᱹᱣ ᱫᱟᱲᱮᱭᱟᱜ ᱠᱟᱱᱟ᱾ ᱢᱮᱱᱠᱷᱟᱱ ᱫᱚ ᱚᱱᱟ ᱫᱚᱼᱼ ᱵᱟᱝ ᱯᱩᱨᱟᱹᱣᱟ ᱪᱮᱫᱟᱜ ᱥᱮ, ᱚᱱᱟ ᱫᱚ ᱱᱟᱥᱮᱭᱟᱜ ᱠᱟᱹᱴᱤᱡ ᱢᱚᱴᱟ ᱧᱚᱜ ᱜᱮᱭᱟ᱾
ᱚᱸ
ᱵᱩᱡᱽ ᱠᱮᱫᱟ ᱵᱮᱱ, ᱟᱨ ᱥᱮᱫᱟᱭ ᱨᱮᱱ ᱦᱚᱲ ᱫᱚ ᱯᱳᱭᱮᱫ ᱛᱟᱦᱮᱱ ᱜᱮᱭᱟ ᱵᱟᱝ ᱫᱚ ᱵᱟᱝ ᱱᱤᱭᱟᱹ ᱫᱚ ᱵᱟᱢ ᱯᱩᱨᱟᱹᱣ ᱠᱮᱜᱼᱟ ᱾ ᱱᱤᱭᱟᱹ ᱨᱮᱫᱚ ᱪᱮᱫ ᱪᱚᱝ ᱢᱮᱱᱟᱜᱼᱟ᱾ ᱵᱚᱸᱜᱟ ᱠᱚ, ᱵᱩᱨᱩ ᱠᱚ ᱦᱟᱱᱟ ᱠᱚ, ᱱᱚᱣᱟ ᱠᱚ ᱚᱱᱟ ᱠᱚᱫᱚ ᱵᱚᱞᱮ ᱟᱹᱞᱤᱧᱼᱼ ᱠᱷᱩᱫᱽ ᱞᱤᱧ ᱥᱮᱱ ᱠᱟᱱᱟ ᱦᱮᱸ, ᱚᱱᱟ ᱟᱰᱮ ᱯᱟᱥᱮ ᱨᱮᱱ ᱠᱟᱱ ᱜᱮᱭᱟᱞᱤᱧ ᱦᱳᱭ᱾
ᱦᱮᱸ, ᱦᱮᱸ᱾
ᱟᱫᱚ ᱚᱱᱟ ᱥᱚᱝ ᱠᱟᱛᱮᱫ ᱞᱤᱧ ᱧᱮᱞᱼᱼ ᱟᱹᱜᱩ ᱟᱠᱟᱫᱟ᱾
ᱦᱮᱸ, ᱟᱞᱮ ᱢᱟ ᱚᱱᱟ ᱵᱮᱱ ᱞᱟᱹᱭ ᱥᱚᱫᱚᱨ ᱞᱤᱧᱟᱹ ᱩᱱᱟᱹ, ᱢᱟᱱᱮ ᱞᱟᱹᱭ ᱫᱚ ᱞᱟᱹᱭᱟ ᱞᱤᱧ ᱛᱟᱦᱮᱸᱫ ᱚᱱᱟ ᱦᱮᱸᱼᱼ ᱚ ᱟᱵᱮᱱ ᱴᱷᱮᱱ ᱟᱸᱡᱚᱢ ᱠᱟᱛᱮ ᱟᱹᱰᱤᱼᱼ ᱪᱮᱦᱨᱟ ᱞᱤᱧ ᱵᱩᱡᱷᱟᱹᱣ ᱠᱮᱫᱟ ᱡᱮ ᱦᱮᱸᱼᱼ
ᱥᱮᱫᱟᱭ ᱨᱮᱛᱚ ᱩᱱᱟᱹᱜ ᱢᱟᱯ ᱡᱳᱠ ᱫᱚ ᱵᱟᱝ ᱛᱟᱦᱮᱸ ᱞᱮᱱᱟ ᱛᱚ᱾
ᱦᱮᱸ᱾ ᱦᱮᱸ, ᱞᱟᱹᱭ ᱵᱮᱱ ᱟᱸᱡᱚᱢ ᱠᱮᱫᱟᱞᱤᱧ ᱟᱸᱡᱚᱢ ᱫᱟᱞᱤᱧ ᱦᱮᱞᱳ᱾
ᱨᱚᱲ ᱵᱟᱝ ᱟᱸᱡᱚᱢᱚᱜ ᱠᱟᱱ ᱛᱟᱵᱤᱱᱟ᱾
ᱟᱸᱡᱚᱢᱚᱜ ᱠᱟᱱᱟ ᱥᱮ ᱵᱟᱝ, ᱱᱤᱛᱚᱜ᱾
ᱦᱮᱸ, ᱦᱮᱸ᱾
ᱦᱮᱸ ᱟᱨ ᱚᱱᱟᱞᱤᱧ ᱟᱸᱡᱚᱢ ᱠᱮᱫᱟ ᱡᱮ, ᱟᱵᱮᱱ ᱴᱷᱮᱱ ᱟᱸᱡᱚᱢ ᱠᱟᱛᱮ ᱟᱹᱰᱤ ᱨᱟᱹᱥᱠᱟᱹ ᱞᱤᱧ ᱵᱩᱡ ᱠᱮᱫᱟ ᱡᱮ ᱟᱨ ᱢᱤᱫ ᱫᱷᱟᱣ ᱵᱮᱱ ᱞᱟᱹᱭᱟᱫ ᱞᱤᱧᱟᱹ᱾ ᱟᱫᱚ ᱚᱱᱮ ᱚᱱᱟ ᱥᱤᱵᱽ ᱵᱟᱲᱤ ᱢᱟᱴᱷ ᱠᱚᱨᱮ ᱫᱚ ᱠᱷᱮᱞ ᱵᱟᱲᱟ ᱦᱩᱭ ᱟᱠᱟᱱᱟ᱾ ᱚᱱᱟ ᱢᱟᱴᱷ ᱠᱚᱨᱮ ᱫᱚ᱾ ᱚᱱᱟ ᱢᱤᱥᱚᱱ ᱢᱟᱴᱷ ᱨᱮᱦᱚᱸ ᱠᱷᱮᱞ ᱵᱟᱲᱟ ᱦᱩᱭ ᱟᱠᱟᱱᱟ ᱾ ᱟᱨ ᱚᱱᱮ ᱚᱸᱰᱮ ᱚᱱᱮ ᱚᱸᱰᱮ ᱥᱤᱵ ᱵᱟᱲᱤ ᱥᱩᱨ ᱥᱮᱨ ᱚᱱᱮ ᱚᱸᱰᱮ ᱪᱮᱫ ᱠᱚ ᱤᱭᱟᱹ ᱠᱚ ᱢᱮᱱᱟ ᱚᱱᱮ ᱚᱸᱰᱮ ᱯᱚᱱᱨᱚᱭ ᱟᱜᱚᱥᱴ ᱨᱮ ᱞᱟᱹᱴᱩ ᱜᱟᱛᱮᱜ ᱵᱟᱝ ᱦᱩᱭᱩᱜ ᱛᱟᱠᱚᱣᱟ᱾ ᱢᱤᱫᱴᱤᱡ ᱦᱩᱭᱩᱜ ᱛᱟᱠᱚᱣᱟ ᱚᱸᱰᱮ ᱦᱚᱸ ᱥᱮᱱ ᱵᱟᱲᱟ ᱦᱩᱭ ᱠᱟᱱᱟ ᱟᱫᱚ ᱚᱸᱰᱮ ᱫᱚ ᱠᱷᱮᱞ ᱜᱟᱛᱮ ᱫᱚ ᱚᱱᱠᱟ ᱫᱚ ᱵᱟᱝ ᱦᱩᱭ ᱠᱟᱱᱟ ᱠᱟᱨᱚᱱ ᱚᱸᱰᱮ ᱫᱚ ᱟᱹᱛᱩ ᱟᱹᱛᱩ ᱠᱚ ᱢᱟᱱᱮ᱾ ᱟᱠᱚ ᱴᱚᱞᱟ ᱴᱚᱞᱟ ᱠᱚ ᱜᱟᱛᱮᱜ ᱟᱛᱚ ᱚᱱᱟ ᱨᱮᱫᱚ ᱵᱟᱝ ᱥᱮᱱ ᱵᱟᱲᱟ ᱦᱩᱭ ᱟᱠᱟᱱᱟ ᱢᱟᱱᱮ ᱜᱟᱛᱮᱜ ᱫᱚ ᱵᱟᱝ ᱦᱩᱭ ᱟᱠᱟᱱᱟ ᱚᱱᱟ ᱠᱚᱨᱮ ᱫᱚ ᱚᱱᱮ ᱢᱤᱫ ᱥᱚᱯᱛᱟ ᱜᱟᱱ
ᱜᱚᱝᱜᱟᱨᱟᱢᱯᱩᱨ ᱡᱚᱠᱷᱚᱱ ᱵᱮᱱ ᱦᱮᱡ ᱞᱮᱱᱟ ᱟ ᱚᱱᱟ ᱠᱚ ᱢᱤᱫᱴᱮᱡ ᱵᱟᱠᱚ ᱞᱟᱹᱭᱟ ᱡᱮ ᱟ ᱨᱟᱡᱽᱵᱟᱹᱲᱤ ᱨᱟᱡᱽᱵᱟᱲᱤ ᱢᱤᱫᱴᱮᱡ ᱵᱟᱠᱚ ᱞᱟᱹᱭᱟ᱾
ᱦᱮᱸ
ᱚᱱᱟ
ᱚᱱᱟ ᱫᱚ ᱵᱟᱝ ᱧᱮᱞ ᱦᱩᱭ ᱟᱠᱟᱱᱟ ᱾
ᱚ ᱟᱨ ᱩᱱᱟᱹᱜ ᱮᱠᱴᱟ ᱞᱚᱠᱠᱷᱚ ᱵᱟᱝ ᱦᱩᱭ ᱞᱮᱱᱟ ᱢᱟᱱᱮ
ᱦᱩᱸ ᱩᱱᱟᱹᱜ ᱮᱠᱴᱟ ᱵᱟᱝ ᱞᱚᱠᱠᱷᱚ ᱦᱩᱭ ᱟᱠᱟᱱᱟ ᱛᱚᱵᱮ ᱚ᱾
ᱵᱚᱞᱮ ᱚᱱᱟ ᱫᱚ ᱥᱮᱫᱟᱭ ᱨᱮᱠᱚ ᱞᱟᱹᱭ‌ᱮᱫ ᱛᱟᱦᱮᱱᱟ ᱡᱩᱢᱤᱫ ᱦᱮᱸ ᱦᱮᱸ ᱚᱱᱟ ᱫᱚ ᱥᱮᱫᱟᱭ ᱨᱮᱠᱚ ᱞᱟᱹᱭᱮᱫ ᱛᱟᱦᱮᱱᱟ ᱡᱮ ᱫᱚ ᱞᱟᱹᱭᱵᱮᱱ ᱞᱟᱹᱭᱵᱮᱱ
ᱚ ᱢᱮᱱᱫᱟᱞᱤᱧ ᱚᱱᱮ ᱡᱟᱦᱟᱸ ᱢᱤᱫᱴᱤᱡ ᱚᱱᱟ ᱫᱷᱟᱨᱮ ᱢᱤᱫᱴᱤᱡ ᱤᱭᱟᱹ ᱢᱮᱱᱟᱜᱼᱟ ᱯᱟᱹᱪᱤᱨ ᱞᱮᱠᱟ ᱢᱮᱱᱟᱜᱼᱟ ᱛᱟᱨᱯᱚᱨᱮ ᱚᱱᱟ ᱤᱭᱟᱹ ᱢᱤᱫᱴᱤᱡ ᱯᱩᱠᱷᱨᱤ ᱞᱮᱠᱟ ᱵᱟᱝ ᱢᱮᱱᱟᱜ ᱟᱱᱥᱮ ᱚᱱᱟ ᱫᱷᱟᱨᱮ ᱫᱷᱟᱨᱮᱛᱮ ᱦᱚᱨ
ᱟᱨ
ᱦᱮᱞᱳ
ᱦᱮᱞᱳ
ᱦᱮᱞᱳ ᱟᱸᱡᱚᱢᱚᱜ ᱠᱟᱱᱟ ᱱᱤᱛᱚᱜ?
ᱦᱮᱞᱳ
ᱦᱮᱞᱳ